ᱦᱮᱸ ᱞᱟᱹᱭ ᱢᱮᱭᱟ
ᱵᱚᱭᱦᱟ ᱞᱟᱹᱭᱫᱟᱹᱧ ᱨᱚᱲ ᱟᱸᱡᱚᱢᱚᱜ ᱠᱟᱱᱟ
ᱦᱚᱸ ᱟᱸᱡᱚᱢᱚᱜ ᱠᱟᱱᱟ ᱵᱮᱥ ᱪᱮᱦᱨᱟ ᱟᱸᱡᱚᱢᱚᱜ
ᱟᱪᱷᱟ, ᱟᱪᱪᱷᱟ ᱦᱮᱸ ᱛᱚ, ᱟᱨ ᱱᱟᱯᱟᱭ ᱵᱟᱲᱟ ᱜᱮᱛᱚ?
ᱱᱟᱯᱟᱭ ᱢᱟ ᱵᱤᱨᱟᱴ ᱪᱮᱦᱨᱟ ᱾
ᱦᱮᱸ ᱛᱚ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ ᱜᱮ ᱾
ᱦᱳᱭ, ᱦᱳᱭ, ᱦᱳᱭ, ᱦᱳᱭ ᱜᱚᱝᱠᱮ ᱚᱱᱠᱟ ᱛᱟᱦᱚᱞᱮ ᱟᱢ ᱚᱠᱟ ᱞᱮᱠᱟ?
ᱦᱮᱸ ᱜᱚᱝᱠᱮ ᱱᱟᱯᱟᱭ ᱜᱮ, ᱱᱟᱯᱟᱭ ᱵᱟᱲᱟ ᱜᱮ ᱾
ᱚ ᱟᱨ ᱛᱟᱦᱚᱞᱮ ᱪᱟᱥᱵᱟᱥ ᱠᱚ ᱚᱠᱟ ᱞᱮᱠᱟ?
ᱦᱮᱸ ᱪᱟᱥᱵᱟᱥ ᱦᱚᱸ ᱱᱚᱜᱼᱚᱭ ᱪᱷᱩᱴᱟᱹᱣ ᱦᱩᱭ ᱟᱠᱟᱱᱟ᱾
ᱱᱮᱛᱟᱨ ᱢᱟ ᱡᱟᱹᱯᱩᱫ ᱫᱤᱱ ᱛᱟᱦᱚᱞᱮ ᱚᱲᱟᱜ ᱠᱚ ᱨᱮ ᱜᱮ ᱥᱮ ᱪᱮᱫ?
ᱦᱮᱸ ᱡᱟᱹᱯᱩᱫ ᱫᱤᱱ ᱚᱲᱟᱜ ᱠᱚᱨᱮ ᱜᱮ ᱵᱟᱡᱟᱨ ᱠᱟᱹᱢᱤ ᱦᱚᱸ ᱚᱠᱟᱨᱮᱢ ᱪᱟᱞᱟᱜᱼᱟ, ᱵᱟᱡᱟᱨ ᱠᱟᱹᱢᱤ ᱪᱟᱞᱟᱣ ᱵᱟᱝ ᱜᱟᱱᱚᱜ ᱠᱟᱱᱟ ᱚᱱᱟ ᱡᱟᱹᱯᱩᱫ ᱨᱮ ᱦᱚᱲ ᱠᱚ ᱠᱟᱹᱢᱤ ᱠᱚᱦᱚᱸ ᱵᱟᱠᱚ ᱮᱢᱚᱜ ᱠᱟᱱᱟ ᱟᱨᱠᱤ ᱾
ᱦᱳᱭ ᱱᱤᱡᱮ ᱦᱚᱸ ᱱᱚᱜᱼᱚ ᱱᱚᱝᱠᱟ ᱜᱮ ᱚᱲᱟᱜ ᱠᱚᱨᱮ ᱜᱮ ᱡᱟᱹᱯᱩᱫ ᱫᱟᱭ ᱥᱮ ᱾
ᱟᱪᱪᱷᱟ, ᱟᱪᱪᱷᱟ ᱦᱮᱸ ᱛᱚ ᱛᱟᱦᱚᱞᱮ ᱪᱮᱫ ᱠᱚᱵᱤᱱ ᱠᱟᱹᱢᱤ ᱵᱟᱲᱟᱭᱮᱫᱟ ᱛᱟᱦᱚᱞᱮ ᱚᱲᱟᱜ ᱨᱮᱫᱚ?
ᱪᱮᱫ ᱦᱚᱸ ᱵᱟᱝ ᱱᱚᱜᱼᱚᱭ ᱪᱟᱞᱟᱣ ᱦᱩᱭ ᱞᱮᱱᱟ ᱠᱟᱹᱴᱤᱡ ᱵᱷᱤᱛᱟᱹ ᱪᱟᱴᱟᱣ ᱾ ᱪᱟᱥᱵᱟᱥ ᱫᱤᱱ ᱵᱟᱰᱟᱭ ᱜᱮᱭᱟ ᱵᱤᱱ ᱦᱳᱭ ᱱᱚᱜᱼᱚᱭ ᱦᱮᱡ ᱦᱩᱭ ᱠᱟᱱᱟ ᱾
ᱛᱤᱱᱟᱹᱜ ᱜᱟᱱ ᱦᱳᱲᱳ ᱠᱚᱯᱮ ᱨᱚᱦᱚᱭ ᱵᱟᱲᱟ ᱠᱮᱫᱟ ᱥᱮ ᱵᱟᱝ ᱜᱮ ᱾
ᱵᱟᱝ ᱵᱮᱥᱤ ᱫᱚ ᱵᱟᱹᱱᱩᱜᱼᱟ, ᱡᱟᱭᱜᱟ ᱠᱚᱫᱚ ᱠᱚᱢ ᱜᱮᱭᱟ ᱾
ᱟᱪᱪᱷᱟ, ᱟᱪᱪᱷᱟ ᱾
ᱦᱳᱭ ᱾
ᱛᱟᱦᱚᱞᱮ ᱵᱟᱯᱮ ᱨᱚᱦᱚᱭ ᱟᱠᱟᱫᱟ ᱛᱟᱦᱚᱞᱮ?
ᱵᱟᱝ ᱱᱤᱭᱟᱹ ᱫᱷᱟᱣ ᱜᱮ ᱱᱤᱭᱟᱹ ᱫᱷᱟᱣ ᱨᱚᱦᱚᱭ ᱦᱩᱭᱩᱜ ᱠᱟᱱᱟ ᱾ ᱢᱚᱴᱟ ᱢᱩᱴᱤ ᱟᱨᱠᱤ ᱦᱳᱭ ᱠᱟᱹᱴᱤᱡ ᱨᱮᱸᱜᱮᱡ ᱜᱮᱭᱟ ᱵᱚ ᱛᱚ ᱾ ᱦᱚᱸ ᱥᱴᱟᱨᱴ ᱦᱩᱭ ᱜᱚᱫᱚᱜ ᱠᱟᱱᱟ ᱾
ᱟᱪᱪᱷᱟ, ᱟᱪᱪᱷᱟ ᱦᱮᱸ ᱛᱚ ᱾
ᱟᱯᱮᱥᱮᱫ ᱫᱚ ᱛᱟᱦᱚᱞᱮ
ᱱᱚᱜᱼᱚᱭ ᱛᱮᱦᱮᱧ ᱜᱮ ᱥᱴᱟᱨᱴ ᱦᱩᱭ ᱟᱠᱟᱱᱟ, ᱟᱨᱠᱤ ᱫᱟᱜ ᱠᱚ ᱵᱟᱝ ᱠᱷᱟᱹᱛᱤᱨ ᱛᱮ ᱥᱮ ᱥᱮᱨᱢᱟ ᱡᱟᱹᱲᱤ ᱠᱚ ᱵᱟᱹᱱᱩᱜᱼᱟ, ᱟᱨ ᱥᱮᱨᱚᱠᱚᱢ ᱦᱳᱭ ᱾ ᱢᱟᱱᱮ ᱫᱟᱜ ᱠᱚ ᱵᱟᱭ ᱫᱟᱜ ᱟᱠᱟᱫᱟ ᱛᱚ, ᱥᱮᱨᱚᱠᱚᱢ ᱟᱨ ᱢᱟᱱᱮ ᱪᱮᱫ ᱞᱤᱧ ᱞᱟᱹᱭᱟ ᱚᱱᱟᱛᱮ ᱟᱨᱠᱤ ᱵᱟᱹᱫ ᱠᱚᱨᱮ ᱫᱟᱜ ᱠᱚᱦᱚᱸ ᱵᱟᱝ ᱛᱚᱸᱵᱟ ᱟᱠᱟᱱᱟ ᱾ ᱟᱫᱚ ᱱᱚᱜᱼᱚᱭ ᱦᱚᱞᱟ ᱢᱟᱫᱷᱮᱨ ᱚᱱᱟ ᱫᱟᱜ
ᱚ ᱟᱯᱮ ᱥᱮᱫ ᱫᱚ ᱠᱚᱞ ᱠᱚᱫᱚ ᱵᱟᱹᱱᱩᱜ ᱛᱮ?
ᱟᱞᱮᱥᱮᱫ ᱫᱚ ᱚᱱᱠᱟ ᱠᱚᱞ ᱠᱚᱫᱚ ᱵᱟᱠᱚ ᱵᱮᱵᱚᱦᱟᱨ ᱜᱮᱭᱟ ᱛᱚ ᱟᱨ ᱵᱟᱹᱱᱩᱜᱼᱟ ᱟᱨᱠᱤ ᱚᱱᱠᱟ ᱥᱚᱨᱠᱟᱨ ᱠᱷᱚᱱᱟᱜ ᱦᱚᱸ ᱥᱩᱵᱤᱫᱷᱟ ᱠᱚ ᱵᱟᱝ ᱧᱟᱢ ᱦᱩᱭ ᱠᱟᱱᱟ ᱟᱨ ᱚᱱᱠᱟ ᱚᱱᱮ ᱡᱮᱢᱚᱱ ᱢᱟᱱᱮ ᱥᱤᱛᱩᱝ ᱫᱤᱱ ᱠᱚ ᱪᱟᱥ ᱞᱮᱠᱟ ᱚᱱᱠᱟ ᱦᱚᱸ ᱢᱟᱱᱮ ᱥᱮᱞᱚ ᱠᱚ ᱢᱤᱱᱤ ᱠᱚ ᱵᱟᱹᱱᱩᱜᱼᱟ ᱟᱨᱠᱤ ᱟᱞᱮ ᱥᱮᱫ ᱫᱚ ᱾
ᱟᱪᱪᱷᱟ ᱛᱟᱦᱚᱞᱮ ᱛᱚ ᱛᱟᱦᱚᱞᱮ ᱛᱚ ᱚᱱᱟ ᱥᱤᱛᱩᱝ ᱫᱤᱱ ᱫᱚ ᱠᱟᱹᱴᱤᱡ ᱥᱚᱢᱚᱥᱟᱜ ᱜᱮᱭᱟ ᱯᱮ?
ᱦᱮᱸ ᱦᱮᱸ ᱥᱤᱛᱩᱝ ᱫᱤᱱ ᱫᱚ ᱠᱟᱹᱴᱤᱡ ᱟᱹᱰᱤ ᱵᱤᱥᱤ ᱜᱮᱭᱟ ᱟᱨᱠᱤ ᱥᱚᱢᱚᱥᱟ ᱫᱚ᱾
ᱛᱟᱦᱞᱮ ᱩᱱ ᱥᱚᱢᱟᱹᱭ ᱫᱚᱯᱮ ᱪᱤᱠᱟᱹᱭ ᱜᱮᱭᱟ ᱢᱟᱱᱮ ᱡᱮᱢᱚᱱ ᱱᱚᱜᱼᱚᱭ ᱱᱚᱝᱠᱟ ᱡᱟᱹᱯᱩᱫ ᱫᱤᱱ ᱱᱚᱝᱠᱟ ᱟᱥᱟᱲ ᱵᱚᱸᱜᱟ ᱫᱚ ᱪᱟᱥ ᱟᱵᱚ ᱥᱮ ᱪᱮᱫ ᱦᱮᱸ,
ᱦᱮᱸ ᱦᱮᱸ ᱦᱮᱸ
ᱦᱳᱭ ᱟᱫᱚ ᱤᱭᱟᱹ ᱥᱚᱢᱚᱭ ᱫᱚ ᱵᱟᱠᱤ ᱥᱚᱢᱚᱭ ᱫᱚᱯᱮ ᱪᱤᱠᱟᱹᱭ ᱜᱮᱛᱟ ᱵᱚᱱᱟ?
ᱚ ᱵᱟᱹᱠᱤ ᱥᱩᱢᱚᱭ ᱫᱚ ᱤᱭᱟᱹ ᱚᱲᱟᱜ ᱨᱮᱜᱮᱞᱮ ᱡᱟᱹᱯᱤᱫ ᱜᱮᱭᱟ᱾
ᱢᱟᱥᱮ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱚᱱᱟ ᱦᱚᱸ᱾
ᱵᱟᱝ ᱜᱮ ᱟᱫᱚ ᱥᱮᱛᱚᱝ ᱫᱤᱱ ᱫᱚ ᱟᱹᱧ ᱪᱤᱠ ᱟᱫᱚ ᱥᱮᱛᱚᱝ ᱨᱮ
ᱚᱱᱟ ᱠᱟᱛᱷᱟ ᱜᱮ ᱚᱱᱟ ᱠᱟᱛᱷᱟ ᱜᱮ ᱴᱷᱤᱠ ᱴᱷᱟᱠ ᱜᱟᱯᱟ ᱛᱚᱨ ᱜᱟᱯᱟ ᱫᱚ ᱢᱟ ᱨᱟᱛ ᱠᱟᱱᱟ ᱡᱟᱱᱤᱪ
ᱚ ᱜᱟᱯᱟ ᱫᱚ ᱨᱟᱛ ᱠᱟᱱᱟ ᱾
ᱦᱳᱭ ᱢᱟᱥᱮ ᱵᱟᱹᱵᱤᱱ ᱵᱟᱲᱟᱭᱼᱟ?
ᱚ ᱵᱟᱝᱜᱮ ᱵᱟᱹᱞᱤᱧ ᱵᱟᱲᱟᱭᱟ ᱟᱫᱚ ᱨᱟᱛ ᱨᱮᱫᱚ ᱪᱮᱫ ᱠᱚ ᱪᱤᱠᱟᱹᱭ
ᱪᱮᱫ ᱠᱚ ᱪᱮᱫ ᱪᱚᱠᱚ ᱪᱤᱠᱟᱹᱤᱭᱟ ᱞᱟᱹᱰᱩ ᱠᱚ ᱪᱟᱯᱟᱫ ᱫᱚ ᱪᱮᱛᱟᱱ ᱠᱷᱚᱱ ᱧᱩᱨᱩᱜᱼᱟ᱾
ᱚ ᱪᱮᱛᱟᱱ ᱠᱷᱚᱱᱟᱜ ᱧᱩᱨᱩᱜᱼᱟ᱾
ᱦᱳᱭ ᱞᱟᱰᱩ ᱠᱚᱠᱚ ᱪᱷᱟᱯᱟᱫᱟ ᱫᱚᱢᱮ ᱟᱞᱮ ᱥᱮᱫ ᱫᱚ᱾
ᱟᱪᱪᱷᱟᱪ ᱪᱮᱫ ᱞᱟᱹᱰᱩ ᱫᱚᱠᱚ ᱪᱟᱯᱟᱛᱟ?
ᱮ ᱪᱮᱫ ᱪᱚ ᱵᱟᱹᱧ ᱵᱟᱲᱟᱭᱟ ᱟᱨᱠᱤ ᱚᱱᱟ ᱫᱚ ᱫᱤᱠᱩᱣᱟᱜ ᱠᱟᱱᱟ ᱡᱟᱹᱱᱤᱪ, ᱚᱱᱠᱟ ᱪᱮᱫ ᱪᱚ ᱯᱩᱡᱟᱹ ᱦᱩᱭᱩᱜᱼᱟ ᱨᱚᱫ ᱜᱟᱹᱰᱤ ᱠᱚ ᱜᱚᱦᱚᱲᱟ ᱫᱚᱢᱮ ᱵᱟᱡᱟᱨ ᱠᱚᱨᱮ᱾ ᱟᱨ ᱞᱟᱹᱰᱩ ᱠᱚᱠᱚ ᱪᱟᱯᱟᱫᱟ ᱵᱚᱸᱜᱟ ᱵᱚᱸᱜᱟ ᱞᱟᱹᱰᱩ ᱠᱚ ᱾ ᱦᱮ ᱵᱟᱯᱮ ᱪᱟ-ᱟ ᱟᱯᱮᱫᱚ, ᱟᱯᱮ ᱥᱮᱫ ᱫᱚ ᱵᱟᱝ ᱦᱩᱭᱩᱜ ᱛᱮ ᱱᱚᱣᱟ ᱠᱚ?
ᱟᱞᱮ ᱥᱮᱫ ᱫᱚ ᱵᱟᱝ ᱜᱮ ᱚᱱᱠᱟᱱᱟᱜ ᱫᱚ ᱵᱟᱝ ᱧᱮᱞ ᱦᱩᱭᱩ ᱠᱟᱱᱟ ᱛᱚ᱾
ᱚ ᱟᱪᱪᱷᱟ ᱪᱚᱝ ᱟᱞᱮ ᱥᱮᱫ ᱫᱚ ᱱᱚᱛᱮ ᱫᱚ ᱦᱩᱭᱩᱜ ᱜᱮᱭᱟ ᱟᱨᱠᱤ᱾ ᱫᱤᱠᱩ ᱴᱚᱞᱟ ᱢᱮᱱᱟᱜᱼᱟ ᱥᱮ ᱫᱤᱠᱩ ᱴᱚᱞᱟ ᱨᱮᱜᱮ ᱠᱚ ᱠᱚᱨᱟᱣᱟ ᱱᱚᱶᱟ ᱠᱚ᱾
ᱟᱪᱪᱷᱟ ᱟᱪᱪᱷᱟ ᱦᱳᱭᱛᱚ ᱦᱳ,
ᱦᱮ ᱟᱫᱚ ᱥᱟᱱᱛᱟᱲ ᱟᱛᱩ ᱥᱩᱨ ᱥᱩᱯᱩᱨ ᱠᱚᱨᱮ ᱫᱚ ᱵᱟᱝ ᱦᱩᱭᱩᱜᱼᱟ ᱟᱨᱠᱤ᱾
ᱟᱪᱪᱷᱟ ᱟᱪᱪᱷᱟ ᱟᱪᱪᱷᱟ ᱚᱱᱟᱛᱮ ᱦᱚᱭᱛᱚ ᱵᱟᱝ ᱧᱮᱞ ᱵᱟᱲᱟ ᱦᱩᱭᱩ ᱟᱠᱟᱱᱟ ᱪᱮᱫᱠᱟ ᱨᱚᱛ ᱜᱟᱹᱰᱤ ᱠᱚ ᱪᱮᱫᱠᱟ ᱠᱚ ᱪᱟᱯᱟᱛᱟ ᱞᱟᱹᱰᱩ?
ᱚ ᱟᱪᱪᱷᱟ ᱟᱪᱪᱷᱟ ᱵᱩᱨᱩ ᱵᱚᱸᱜᱟ ᱵᱩᱨᱩ ᱵᱚᱸᱜᱟ ᱯᱮ ᱧᱮᱞ ᱠᱟᱜᱼᱟ ᱵᱩᱨᱩ ᱵᱚᱸᱜᱟ?
ᱦᱮᱸ ᱚᱱᱟ ᱵᱩᱨᱩ ᱯᱟᱛᱟ ᱫᱚ ᱟᱸᱡᱚᱢ ᱫᱚ ᱟᱸᱡᱚᱢ ᱦᱩᱭ ᱞᱮᱱᱟ ᱚᱱᱮ ᱠᱟᱹᱴᱤᱡ ᱨᱮ ᱦᱚᱭᱛᱚ ᱚᱱᱮ ᱠᱚ ᱤᱫᱤ ᱞᱮᱫ ᱞᱤᱧᱟ ᱾ ᱩᱭᱦᱟᱹᱨ ᱟᱞᱤᱧ
ᱚ ᱜᱤᱫᱽᱨᱟᱹ ᱨᱮ ᱵᱟᱝ ᱾
ᱦᱳᱭ ᱜᱤᱫᱽᱨᱟᱹ ᱨᱮ ᱚᱱᱟ ᱵᱩᱨᱩ ᱯᱟᱛᱟ
ᱵᱟᱹᱵᱤᱱ ᱟᱫᱚ ᱵᱟᱹᱵᱤᱱ ᱢᱚᱱᱮᱭᱟᱜ ᱠᱟᱱᱟ ᱥᱮᱬᱟ ᱠᱟᱛᱮᱮᱫ
ᱥᱮᱬᱟ ᱠᱟᱛᱮᱫ ᱢᱚᱱᱮ ᱫᱚᱞᱤᱧ ᱢᱚᱱᱮᱭᱮᱫ ᱛᱟᱦᱮᱸᱱᱟ ᱱᱤᱭᱟᱹ ᱫᱷᱟᱣ᱾
ᱦᱚᱸ ᱛᱟᱨᱯᱚᱨᱮ
ᱛᱟᱨᱯᱚᱨᱮ ᱟᱫᱚ ᱪᱮᱫ ᱟᱫᱚ ᱚᱲᱟᱜ ᱨᱮᱠᱚ ᱞᱟᱹᱭ ᱮᱫᱟ ᱡᱟᱹᱯᱩᱫ ᱮᱫᱟᱭ ᱵᱟᱹᱵᱩ ᱟᱞᱚᱢ ᱪᱟᱞᱟᱜᱼᱟ᱾ ᱡᱩᱫᱤ ᱧᱩᱨ ᱢᱩᱨ ᱟᱢ ᱡᱩᱫᱤ ᱵᱩᱨᱩ ᱠᱷᱚᱱᱟᱜ ᱛᱚᱠᱷᱚᱱ ᱫᱚ ᱚᱠᱚᱭ ᱟᱹᱜᱩ ᱢᱮᱭᱟ ᱦᱟᱸᱜ᱾
ᱢᱟᱥᱮ ᱱᱮᱛᱟᱨ ᱡᱟᱹᱯᱩᱫ ᱫᱤᱱ ᱜᱮᱠᱚ ᱪᱟᱞᱟᱜ ᱫᱚ ᱵᱩᱨᱩ ᱧᱮᱞ ᱫᱚ᱾
ᱟᱫᱚ ᱦᱳᱭᱛᱚ ᱫᱮᱡ ᱢᱟᱛᱚ ᱠᱚ ᱫᱮᱡᱚᱜᱼᱟ, ᱟᱫᱚ ᱟᱫᱚ ᱚᱱᱠᱟ ᱠᱚ ᱢᱮᱛᱟᱜ ᱞᱤᱧᱟ᱾ ᱠᱷᱟᱱ ᱫᱚ ᱟᱫᱚ ᱟᱹᱞᱤᱧ ᱞᱤᱧ ᱞᱟᱹᱭ ᱮᱫᱟ ᱛᱟᱦᱚᱞᱮ ᱚᱝᱠᱟ ᱩᱱᱟᱹᱜ ᱨᱤᱠᱥ ᱫᱚ ᱦᱟᱛᱟᱣ ᱵᱟᱝ ᱜᱟᱱᱚᱜᱼᱟ᱾ ᱟᱨ ᱡᱩᱫᱤ ᱧᱩᱨ-ᱢᱩᱨᱩᱜ ᱟᱢ᱾
ᱦᱚᱸ ᱵᱟᱵᱟ ᱟᱭᱩ ᱠᱚᱠᱚ ᱫᱚᱢᱮ ᱠᱚ ᱫᱮᱡᱚᱜᱼᱟ, ᱯᱮᱲᱟ ᱟᱭᱳ ᱠᱚ᱾ ᱫᱚᱢᱮ ᱠᱚ ᱫᱮᱡᱚᱜᱼᱟ ᱦᱟᱱᱮ ᱴᱷᱮᱸᱜᱟ ᱟᱛᱮ ᱠᱚ ᱫᱮᱡᱚᱜ ᱫᱚ ᱢᱟᱥᱮ ᱪᱤᱠᱟᱹᱛᱮ ᱟᱢ ᱦᱩᱸ ᱢᱟ ᱱᱤᱡᱮ ᱜᱮ ᱠᱷᱟᱨᱟᱯ ᱵᱩᱡᱷᱟᱹᱜᱼᱟ ᱢᱟᱥᱮ᱾ ᱱᱤᱡᱮ ᱵᱟᱢ ᱫᱟᱹᱭ ᱫᱟᱲᱮᱭᱟᱜᱼᱟ ᱩᱱᱠᱩ ᱫᱚ ᱠᱚ ᱠᱩᱴᱷᱤᱱ ᱠᱚ ᱫᱮᱡᱚᱜ-ᱟ ᱫᱚᱢᱮ ᱫᱟᱲᱮ ᱛᱟᱠᱚ᱾
ᱟᱪᱪᱷᱟ ᱦᱮᱸ ᱛᱟ ᱥᱮᱫᱟᱭ ᱦᱚᱲ ᱞᱮᱠ ᱚᱱᱠᱟ ᱫᱚ ᱟᱯᱱᱟᱨᱟᱜ ᱫᱚ ᱟᱠᱟᱨᱮ ᱫᱟᱲᱮ ᱫᱚ᱾
ᱦᱳᱭ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱱᱚᱛᱮ᱾
ᱚ ᱟᱪᱪᱷᱟ ᱟᱪᱪᱷᱟ ᱵᱟᱵᱟᱭᱩ ᱠᱚ ᱵᱟᱝ ᱵᱟᱵᱟ ᱟᱭᱩ ᱠᱚᱜᱮᱛᱚ ᱵᱤᱥᱤ ᱠᱚ ᱞᱟᱹᱭ ᱵᱟᱲᱟᱭᱟ ᱛᱚ᱾
ᱦᱩᱸᱜ ᱦᱩᱸᱜ-ᱚ ᱟᱫᱚ ᱟᱯᱮᱥᱮᱫ ᱪᱮᱫ ᱠᱚ ᱦᱩᱭᱩᱜ ᱜᱮᱭᱟ ᱯᱟᱛᱟ ᱡᱟᱦᱟᱱᱟᱜ ᱚᱱᱠᱟᱱᱟᱜ᱾
ᱟᱞᱮᱥᱮᱫ ᱫᱚ ᱦᱳᱭᱜ ᱜᱮᱭᱟ ᱯᱟᱛᱟ ᱫᱚ ᱦᱟᱱᱮ ᱤᱭᱟᱹ ᱯᱟᱛᱟ ᱦᱳᱭᱳᱜ ᱜᱮᱭᱟ ᱦᱟᱱᱮ ᱟᱞᱮᱭᱟᱜ ᱢᱤᱫᱴᱮᱱ ᱵᱟᱸᱫᱷ ᱢᱮᱱᱟᱜ-ᱟ ᱥᱮ᱾ ᱚᱱᱟ ᱪᱮᱛᱟᱱ ᱨᱮ ᱦᱚᱲ ᱠᱚ ᱫᱟᱹᱲ ᱦᱚᱪᱚ ᱠᱚᱣᱟ᱾
ᱢᱟᱥᱮ ᱚᱠᱟ ᱞᱮᱠᱟᱱ ᱱᱚᱣᱟ ᱫᱚ ᱯᱟᱛᱟ ᱫᱚ?
ᱦᱳ ᱚᱱᱟ ᱪᱮᱫ ᱦᱟᱸᱜ ᱯᱟᱛᱟ ᱦᱟᱸᱜ ᱠᱚ ᱞᱮᱭᱟ᱾ ᱚ ᱡᱚᱞᱚ ᱦᱚᱨᱤ ᱯᱟᱛᱟ ᱠᱚ ᱞᱮᱭᱟ ᱚᱱᱟ ᱫᱚ᱾
ᱡᱚᱞᱚ ᱦᱚᱨᱤ ᱯᱟᱛᱟ ᱪᱮᱛᱟᱱ ᱪᱤᱛᱟᱱ ᱛᱮᱠᱚ ᱫᱟᱹᱲ ᱦᱚᱪᱚ ᱠᱚᱣᱟ?
ᱦᱳᱭ ᱚᱱᱮ ᱟᱞᱮᱭᱟᱜ ᱵᱟᱸᱫ ᱢᱮᱱᱟᱜ ᱟᱥᱮ ᱚᱱᱟ ᱵᱟᱸᱫᱟᱜ ᱪᱮᱛᱟᱱ ᱪᱮᱛᱟᱱ ᱛᱮ ᱦᱚᱲ ᱠᱚ ᱫᱟᱹᱲᱟ᱾
ᱵᱟᱸᱫᱷ ᱫᱟᱜ ᱪᱮᱛᱟᱱ ᱛᱮᱫᱚ ᱪᱤᱠᱟᱹ ᱠᱚ ᱫᱟᱹᱲᱟ?
ᱚᱱᱠᱟ ᱜᱮ ᱚᱠᱚᱭ ᱞᱟᱦᱟᱭ ᱥᱮᱴᱮᱨᱟ ᱩᱱᱤᱜᱮ ᱦᱟᱱᱮ ᱯᱨᱟᱭᱤᱡᱽ ᱠᱚ ᱮᱢᱟᱭᱟ ᱟᱫᱚ᱾
ᱪᱮᱫᱽ ᱯᱨᱟᱭᱤᱥ ᱫᱚ ᱢᱚᱴᱚᱨ ᱵᱷᱟᱡᱟ᱾
ᱢᱚᱴᱚᱨ ᱵᱷᱟᱡᱟ ᱫᱚ ᱵᱟᱝ ᱜᱮ ᱚᱱᱟ ᱪᱷᱳᱞᱟ ᱟᱨ ᱢᱚᱴᱚᱨ ᱢᱤᱫᱴᱷᱮᱱ ᱛᱟᱸᱦᱮᱱᱟ ᱚᱱᱟ ᱵᱟᱨᱭᱟ ᱢᱮᱥ ᱢᱮᱥᱟ ᱠᱟᱛᱮ ᱠᱚ ᱮᱢᱟ ᱠᱤᱱᱟ᱾ ᱯᱮ ᱦᱚᱲ ᱠᱚ ᱮᱢᱟ ᱠᱚᱣᱟ᱾ ᱦᱳᱭ ᱟᱨ ᱡᱟᱦ ᱦᱟᱸᱭ ᱡᱟᱦᱟᱸᱭ ᱯᱟᱥᱚᱜ ᱟᱭ ᱩᱱᱤ ᱫᱚ ᱢᱚᱴᱚᱨ ᱵᱷᱟᱡᱟ ᱟᱨ ᱪᱷᱳᱞᱟ ᱵᱷᱟᱡᱟ ᱟᱨ ᱡᱮ ᱯᱮᱸᱭᱟᱡ ᱟᱨ ᱢᱟᱹᱨᱤᱪ ᱠᱚ ᱩᱱᱤ ᱢᱮᱥᱟ ᱠᱟᱛᱮ ᱠᱚ ᱮᱢᱟᱭᱟ᱾
ᱢᱟᱥᱮ᱾
ᱡᱟᱸᱦᱟᱸᱭ ᱥᱮᱠᱮᱱᱚᱜ-ᱟᱭ ᱩᱱᱤ ᱫᱚ ᱥᱩᱫᱩ ᱢᱚᱴᱚᱨ ᱟᱨ ᱪᱷᱳᱚᱞᱟ ᱟᱨ ᱤᱭᱟᱹ ᱚᱱᱟ ᱢᱟᱨᱤᱪ ᱟᱨ ᱵᱟᱝ ᱦᱳᱭ ᱢᱟᱨᱤᱪ ᱟᱨ ᱯᱮᱭᱟᱡᱽ ᱫᱚ ᱵᱟᱠᱚ ᱮᱢᱟᱛᱟᱭᱟ᱾ ᱟᱨ ᱡᱟᱦᱟᱸᱭ ᱛᱷᱟᱰᱚᱜ ᱟᱭ ᱩᱱᱤ ᱫᱚ ᱢᱚᱴᱚᱨ ᱵᱷᱟᱡᱟ ᱟᱨ ᱩᱱᱤ ᱵᱩᱞᱩᱝ ᱠᱚ ᱤᱨᱪᱤᱭᱟᱜ ᱛᱟᱭᱟ᱾
ᱢᱟᱥᱮ ᱟᱹᱰᱤ ᱪᱮᱨᱦᱟ ᱟᱹᱰᱤ ᱪᱮᱨᱦᱟ ᱚᱱᱠᱟᱱᱟᱜ ᱠᱷᱮᱞ ᱟᱞᱮ ᱥᱮᱫ ᱨᱮᱦᱚᱸ ᱠᱷᱩᱞᱟᱹᱣ ᱦᱳᱭᱳᱜᱼᱟ ᱵᱟᱠᱷᱟᱡ᱾
ᱦᱳ᱾ ᱦᱳᱭ᱾
ᱪᱟᱞᱮ ᱪᱮᱫᱽ ᱛᱟᱦᱞᱮ᱾ ᱛᱟᱦᱚᱞᱮ ᱧᱮᱧᱮᱞ ᱞᱮ ᱪᱟᱞᱟᱜ-ᱟᱞᱮ ᱚ ᱥᱮ ᱪᱮᱫᱽ ᱟᱯᱮ ᱥᱮᱫ᱾
ᱦᱳᱭ ᱦᱳᱭ ᱦᱳᱭ ᱧᱮᱧᱮᱞ ᱫᱚᱢᱮ ᱠᱚ ᱦᱤᱡᱩᱜᱼᱟ ᱦᱚᱲ ᱧᱮᱞ ᱧᱮᱧᱟᱢ ᱜᱮ ᱦᱚᱲ ᱵᱟᱠᱚ ᱧᱮᱧᱟᱢ ᱠᱚᱣᱟᱭ ᱢᱟᱱᱮ ᱟᱸ ᱵᱟᱵᱟ ᱟᱭᱩ ᱠᱚᱜᱮ ᱦᱟᱹᱱᱠᱩ ᱞᱟᱦᱟᱨᱮᱢ ᱧᱮᱧᱟᱢ ᱠᱚᱣᱟ᱾
ᱢᱟᱥᱮ ᱫᱚᱢᱮ ᱜᱮᱠᱚ ᱡᱩᱞᱩᱢᱟ᱾
ᱟᱰᱤ ᱡᱳᱨ ᱠᱚ ᱡᱩᱞᱩᱢᱟ ᱩᱱᱠᱩ ᱵᱟᱵᱟᱭᱩ ᱛᱟᱠᱚ ᱫᱚ᱾
ᱦᱩᱸ ᱦᱩᱸ᱾
ᱦᱳᱭ ᱵᱟᱝᱠᱷᱟᱱ᱾ ᱟᱞᱮ ᱥᱮᱜ ᱨᱮᱱ ᱵᱟᱵᱟᱭᱩ ᱠᱚᱫᱚ ᱚᱱᱟ ᱨᱮᱜᱮ ᱟᱨᱠᱤ ᱫᱚᱢᱮ ᱟᱨᱠᱤ ᱫᱚᱢᱮ ᱯᱨᱟᱭᱤᱡᱽ ᱠᱚᱠᱚ ᱦᱟᱛᱟᱣ ᱜᱮᱭᱟ ᱾
ᱦᱮᱸ ᱟᱪᱪᱷᱟ ᱟᱪᱪᱷᱟ ᱾
ᱦᱩᱸ ᱾
ᱟᱫᱚ ᱟᱯᱮ ᱥᱳᱨ ᱠᱚᱨᱮ ᱫᱚ ᱪᱮᱜ ᱫᱟᱨᱮ ᱠᱚ ᱢᱮᱱᱟᱜᱼᱟ?
ᱟᱞᱮ ᱥᱳᱨ ᱠᱚᱨᱮ ᱫᱚ ᱥᱟᱨᱡᱚᱢ ᱫᱟᱨᱮ ᱢᱮᱱᱟᱜᱼᱟ ᱛᱟᱨᱯᱚᱨ ᱢᱟᱛᱠᱚᱢ ᱫᱟᱨᱮ ᱢᱮᱱᱟᱜᱼᱟ ᱾ ᱛᱟᱨᱯᱚᱨ ᱱᱤᱢ ᱫᱟᱨᱮ ᱠᱚ ᱢᱮᱱᱟᱜᱼᱟ ᱾
ᱳᱭ ᱾ ᱚᱱᱟ ᱱᱤᱢ ᱫᱟᱨᱮ ᱚᱱᱟ ᱱᱤᱢ ᱥᱟᱠᱟᱢ ᱛᱮ ᱨᱟᱱ ᱠᱚᱠᱚ ᱵᱮᱱᱟᱣ ᱜᱮᱭᱟ ᱾
ᱚᱱᱟ ᱠᱚᱢᱟ ᱵᱟᱰᱟᱭ ᱠᱮᱭᱟᱞᱤᱧ ᱟᱞᱮ ᱥᱮᱫ ᱦᱚᱸ ᱢᱮᱱᱟᱜ ᱫᱚ ᱾
ᱚ ᱟᱯᱮ ᱥᱮᱜ ᱦᱚᱸ ᱢᱮᱱᱟᱜᱼᱟ?
ᱦᱳᱭ ᱪᱮᱫᱟᱜ ᱵᱟᱝ ᱟᱞᱮ ᱫᱚ ᱡᱟᱹᱱᱤᱡ ᱮᱴᱟᱜ ᱥᱮᱫ ᱨᱮᱞᱮ ᱛᱟᱦᱮᱱ ᱛᱮ ᱾
ᱚ ᱟᱞᱮᱢ ᱟᱹᱞᱤᱧ ᱫᱚᱞᱤᱧ ᱵᱟᱲᱟᱭ ᱡᱟᱹᱱᱤᱡ ᱟᱞᱮ ᱥᱮᱫ ᱨᱮᱜᱮ ᱟᱞᱮ ᱟᱛᱳ ᱨᱮᱜᱮ ᱢᱮᱱᱟᱜᱼᱟ ᱮᱴᱟᱜ ᱦᱚᱲᱟᱜ ᱾
ᱟᱛᱳᱨᱮ ᱜᱮ ᱵᱟᱱᱩᱜ ᱟ ᱚᱱᱠᱟ ᱞᱮᱠᱟ ᱪᱮᱫᱟᱜ ᱵᱟ ᱢᱮᱱᱟᱜᱼᱟ ᱢᱮᱱᱟᱜᱼᱟ ᱟᱞᱮ ᱥᱮᱫ ᱦᱚᱸ ᱾ ᱟᱞᱮᱥᱮᱫ ᱨᱮᱦᱚᱸ ᱠᱷᱤᱡᱩᱨ ᱫᱟᱨᱮ ᱨᱮᱫᱚᱠᱚ ᱫᱮᱡᱚᱜ ᱫᱚ ᱾
ᱚ ᱠᱷᱤᱡᱩᱨ ᱫᱟᱨᱮ ᱦᱚᱸᱠᱚ ᱫᱮᱡᱚᱜᱼᱟ?
ᱫᱮᱡᱚᱜ ᱟᱠᱚ ᱟᱨᱠᱤ ᱤᱡ ᱫᱟᱨᱮ ᱠᱷᱚᱱ ᱠᱚ ᱡᱤᱠᱤ ᱟᱲᱜᱚᱱᱟ᱾
ᱚᱻ ᱟᱫᱚ ᱵᱟᱝ ᱯᱚᱴᱚᱨᱚᱜ ᱛᱟᱠᱚᱣᱟ ᱤᱭᱟᱹ ᱫᱚ ᱢᱟᱱᱮ ᱛᱟᱭᱚᱢ ᱤᱭᱟᱹ ᱯᱚᱠᱮᱴ ᱫᱚ?
ᱵᱟᱝ ᱵᱟᱝ ᱡᱤᱱᱥ ᱯᱮᱱᱴ ᱦᱚᱨᱚᱜ ᱠᱟᱛᱮᱫᱚ ᱻ
ᱳᱻ ᱦᱳᱭ ᱟᱞᱮᱮᱥᱮᱫ ᱫᱚ ᱚᱱᱮ ᱠᱟᱹᱴᱤᱡ ᱯᱮᱱ ᱚᱱᱟᱴᱟᱜ ᱠᱚ ᱦᱚᱨᱚᱜ ᱠᱟᱛᱮ ᱠᱚ ᱫᱮᱡᱚᱜ ᱜᱮᱭᱟ᱾
ᱚ ᱵᱟᱝᱼᱟ ᱚᱱᱟ ᱛᱤᱨ ᱵᱚᱛᱚᱨᱚᱜ ᱜᱮᱭᱟ ᱠᱚ ᱛᱷᱟᱞᱮ ᱟᱯᱮ ᱥᱮᱫ ᱫᱚ ᱛᱷᱟᱞᱮ ᱾
ᱦᱳ ᱟᱫᱚ ᱚᱱᱮ ᱛᱟᱭᱚᱢ ᱯᱚᱠᱮᱴ ᱴᱟᱜ ᱚᱲᱮᱡᱚᱜ ᱛᱟᱠᱚ ᱜᱮᱭᱟ ᱛᱚ ᱟᱫᱚ ᱢᱟ ᱫᱚ ᱾ ᱢᱟᱱᱮ ᱱᱟᱣᱟᱱᱟᱜ ᱦᱟᱛᱟᱣ ᱱᱟᱜ ᱯᱩᱭᱥᱟᱹ ᱠᱚ ᱵᱟᱝ
ᱯᱩᱭᱥᱟ ᱵᱟᱝ ᱛᱟᱦᱮᱱᱟ ᱦᱮᱸ ᱴᱷᱤᱠ ᱴᱷᱤᱠ ᱴᱷᱤᱠ ᱟᱞᱮ ᱥᱮᱫ ᱟᱞᱮ ᱥᱮᱫ ᱫᱚ ᱡᱤᱱᱥ ᱯᱮᱱᱴ ᱫᱚᱢᱮ ᱦᱚᱨᱚᱜᱟ ᱱᱟᱛᱮ ᱾ ᱚᱲᱮᱡ ᱜᱮ ᱵᱟᱝ ᱚᱲᱮᱡᱚᱜ ᱛᱟᱠᱚᱣᱟ ᱡᱟᱦᱟᱸ ᱛᱤᱱᱟᱹᱜ ᱜᱮᱢ ᱚᱲᱮᱡᱟ ᱾ ᱟᱨ ᱛᱤᱱᱟᱹᱜ ᱢᱟᱱᱮ ᱛᱤᱱᱟᱹᱜ ᱮᱢ ᱦᱚᱨᱚᱜᱟ ᱩᱱᱟᱹᱜ ᱜᱮ ᱠᱮᱴᱮᱡᱚᱜᱼᱟ ᱚᱱᱟ ᱫᱚ ᱛᱤᱱᱟᱹᱜ ᱢᱟᱨᱮ ᱾
ᱳᱻ ᱟᱞᱮ ᱥᱮᱫ ᱚ ᱟᱞᱮ ᱥᱮᱫ ᱫᱚ ᱨᱮᱸᱜᱮᱡ ᱜᱮᱭᱟ ᱠᱚ ᱛᱚ ᱟᱫᱚ ᱡᱤᱱᱥ ᱯᱮᱱᱴ ᱫᱚ ᱚᱠᱟ ᱨᱮᱠᱚ ᱧᱟᱢᱟ᱾
ᱡᱤᱱᱥ ᱯᱮᱱᱴ ᱵᱷᱟᱹᱜᱤᱭᱟ ᱡᱤᱱᱥ ᱯᱮᱱᱴ ᱦᱚᱸ ᱫᱚᱢᱮᱜᱮ ᱠᱮᱴᱮᱡᱼᱟ᱾ ᱡᱟᱦᱟᱸ ᱥᱮᱜ ᱡᱟᱦᱟᱸ ᱥᱮᱫ ᱜᱮᱢ ᱪᱟᱞᱟᱣᱮᱱ ᱡᱟᱦᱟᱸ ᱛᱤᱱᱟᱹᱜ ᱮᱢ ᱤᱭᱟᱭ ᱨᱮᱦᱚᱸ ᱜᱷᱟᱥᱟᱣ ᱨᱮᱦᱚᱸ ᱵᱟᱝ ᱚᱲᱮᱡᱚᱜᱼᱟ᱾
ᱚ ᱟᱨ ᱱᱚᱣᱟ ᱟᱜ ᱢᱟᱱᱮ ᱟᱞᱮᱥᱮᱫ ᱫᱚ ᱚᱱᱟ ᱵᱟᱡᱟᱨ ᱠᱚᱦᱚᱸ ᱵᱟᱹᱱᱩᱜᱼᱟ ᱚᱠᱟᱨᱮᱢ ᱦᱟᱛᱟᱣᱟ ᱾
ᱟᱣᱳ ᱵᱟᱡᱟᱨ ᱵᱟᱡᱟᱨ ᱥᱩᱨ ᱥᱩᱯᱩᱨ ᱵᱟᱹᱱᱩᱜ ᱛᱟᱯᱮᱭᱟ?
ᱵᱟᱝ ᱜᱮ ᱦᱟᱱᱮ ᱟᱹᱰᱤ ᱡᱷᱟᱹᱞ ᱨᱮ ᱛᱟᱞᱮ ᱦᱟᱱᱮ ᱟᱹᱰᱤ ᱞᱟᱦᱟᱨᱮ ᱢᱤᱫ ᱫᱷᱟᱣ ᱠᱚ ᱤᱫᱤ ᱞᱤᱫᱤᱧ ᱛᱟᱦᱮᱸᱫ ᱟᱫᱚ ᱵᱟᱝ ᱾ ᱠᱚ ᱤᱫᱤ ᱠᱟᱫᱤᱧᱟ ᱵᱟᱡᱟᱨ ᱦᱚᱸ᱾ ᱚ ᱞᱮᱭ ᱟᱠᱚ ᱟᱹᱰᱤ ᱢᱟᱨᱟᱝ ᱵᱟᱡᱟᱨ ᱠᱟᱱᱟ ᱛᱚ᱾
ᱟᱞᱮ ᱥᱮᱫ ᱨᱮᱫᱚ ᱥᱳᱨ ᱥᱳᱯᱩᱨ ᱜᱮᱭᱟ ᱟᱞᱮᱥᱮᱫ ᱵᱟᱡᱟᱨ ᱦᱚᱸ ᱥᱳᱨ ᱛᱟᱞᱮᱭᱟ ᱦᱚᱥᱯᱤᱴᱟᱞ ᱦᱚᱸ ᱥᱳᱨ ᱛᱟᱨᱭᱟ᱾
ᱚ ᱟᱪᱪᱷᱟ ᱟᱪᱪᱷᱟ ᱾ ᱚᱱᱟᱛᱮ
ᱟᱹᱰᱤ ᱱᱟᱯᱟᱭ ᱟᱹᱰᱤ ᱱᱟᱯᱟᱭ ᱫᱤᱥᱚᱢ ᱛᱟᱯᱮ ᱚᱱᱠᱟᱱᱟᱜ ᱫᱤᱥᱚᱢ ᱫᱚ ᱟᱣᱨᱤᱞᱤᱧ ᱧᱮᱞᱟ᱾
ᱦᱳᱭ, ᱚᱝᱠᱟ ᱟᱨᱠᱤ ᱞᱟᱹᱭ ᱵᱟᱲᱟᱭᱟᱠᱚ ᱛᱚ ᱟᱫᱚ ᱵᱟᱝ ᱪᱟᱞᱟᱣ ᱦᱩᱭᱩ ᱠᱟᱱᱟ, ᱟᱫᱚ ᱞᱟᱹᱭᱟᱠᱚ ᱡᱩᱫᱤᱢ ᱟᱫ ᱢᱟᱫᱚᱼᱟ ᱚᱱᱟ ᱵᱟᱡᱟᱨ ᱨᱮ ᱛᱟᱦᱚᱞᱮ ᱟᱫᱚ
ᱩᱸ ᱩᱱᱟᱹᱜ ᱩᱱᱟᱹᱜ ᱢᱟᱨᱟᱝ ᱵᱟᱡᱟᱨ ᱛᱟᱯᱮ?
ᱦᱳᱭ ᱢᱟᱱᱮ ᱚᱱᱠᱟ ᱠᱚ ᱞᱟᱹᱭᱟ ᱪᱮᱫ ᱟᱫᱚ ᱡᱩᱫᱤᱢ ᱟᱫ ᱢᱫᱚᱜᱼᱟ ᱛᱟᱦᱚᱞᱮ ᱠᱚᱣᱟ ᱨᱮ ᱚᱠᱚᱭ ᱫᱚᱭ ᱯᱟᱸᱡᱟ ᱵᱟᱲᱟ ᱢᱮᱭᱟ᱾
ᱦᱩᱸ ᱚᱱᱟ ᱦᱚᱸ ᱚᱱᱟ ᱦᱚᱸ ᱴᱷᱤᱠ ᱜᱮ, ᱵᱟᱝ ᱟᱫᱚ ᱢᱟᱹᱭᱤᱠ ᱠᱚᱫᱚ ᱵᱟᱠᱚ ᱢᱟᱹᱭᱤᱠ ᱠᱟᱜ ᱛᱮ ᱚᱱᱠᱟᱱᱟᱜ? ᱡᱮ ᱡᱟᱦᱟᱸᱭ ᱠᱚ ᱟᱫᱚᱜᱼᱟ ᱚᱱᱟ ᱚᱸᱰᱮ ᱠᱚ ᱪᱟᱞᱟᱜ ᱛᱮᱠᱚ ᱮᱱᱟᱣᱩᱱᱥ ᱜᱚᱫ ᱠᱟᱫᱼᱟ ᱡᱮ ᱦᱳᱭ ᱡᱮ ᱱᱩᱠᱤᱱ ᱠᱤᱱ ᱟᱫᱽ ᱠᱟᱱᱟ ᱱᱚᱰᱮ ᱠᱚ ᱯᱟᱸᱡᱟᱭᱮᱫ ᱠᱤᱱᱟ ᱱᱚᱰᱮ ᱪᱟᱞᱟᱜ ᱵᱤᱱ ᱚᱝᱠᱟ?
ᱚ ᱚᱱᱠᱟᱱᱟᱜ ᱫᱚ ᱞᱟᱦᱟᱛᱮ ᱛᱟᱦᱮᱸ ᱠᱟᱱᱟ ᱛᱟᱦᱮᱸ ᱫᱚ ᱟᱫᱚ ᱱᱮᱛᱟᱨ ᱫᱚ ᱫᱚ ᱩᱱᱟᱹᱜ ᱠᱷᱚᱡᱽ ᱠᱚ ᱵᱟᱝ ᱦᱟᱛᱟᱣ ᱦᱩᱭ ᱠᱟᱱᱟ ᱛᱚ᱾
ᱚ ᱠᱷᱚᱵᱚᱨ ᱠᱚ ᱵᱟᱟᱹᱵᱤᱱ ᱦᱟᱛᱟᱣ ᱠᱟᱜᱼᱟ?
ᱵᱟᱝ ᱵᱟᱝ ᱟᱫᱚ ᱚᱱᱟᱛᱮ ᱟᱫᱚ ᱵᱟᱞᱤᱧ ᱢᱚᱱᱮ ᱵᱟᱲᱟᱜ ᱜᱮᱭᱟ, ᱟᱫᱚ ᱪᱤᱠᱟᱭᱟᱢ ᱩᱸ ᱪᱟᱞᱟᱣ ᱠᱟᱛᱮ ᱦᱚᱸ᱾
ᱦᱳᱭ ᱵᱟᱡᱟᱨ ᱥᱟᱺᱜᱤᱧ ᱜᱮᱛᱟ ᱯᱮᱭᱟ ᱛᱟᱦᱚᱞᱮ ᱵᱟᱝ?
ᱦᱳᱭ᱾
ᱟᱪᱪᱷᱟ ᱛᱟᱦᱞᱮ ᱟᱯᱮ ᱥᱮᱫ ᱨᱮ ᱴᱨᱮᱱ ᱴᱨᱮᱱ ᱜᱟᱹᱰᱤ ᱠᱚ ᱵᱟᱝ ᱪᱟᱹᱩᱜᱼᱟ ᱴᱨᱮᱱ ᱜᱟᱹᱰᱤ?
ᱦᱮᱸ ᱴᱨᱮᱱ ᱜᱟᱹᱰᱤ ᱫᱚ ᱪᱟᱹᱞᱩᱜ ᱛᱟᱦᱮᱸᱼᱟ ᱞᱟᱦᱟᱛᱮ, ᱟᱫᱚ ᱚᱱᱟᱴᱟᱜ ᱚᱱᱟ ᱡᱮ ᱴᱨᱮᱱ ᱜᱟᱹᱰᱤ ᱨᱮᱱᱟᱜ ᱦᱚᱨ ᱚᱱᱟᱴᱟᱜ ᱠᱚ ᱟᱠᱷᱨᱤᱧ ᱜᱤᱰᱤ ᱠᱟᱫᱟ᱾
ᱟᱠᱷᱨᱤᱧ ᱠᱮᱫᱟ ᱠᱚ ᱛᱤᱱᱟᱹᱜ ᱛᱮᱫᱚ?
ᱟᱠᱷᱨᱤᱧ ᱠᱮᱫᱟ ᱠᱚ ᱵᱟᱨ ᱯᱮ ᱦᱚᱲ ᱠᱚ ᱦᱮᱡ ᱮᱱᱛᱮ ᱚᱱᱟ ᱴᱨᱮᱱ ᱜᱟᱹᱰᱤ ᱨᱮᱱᱟᱜ ᱚᱱᱟ ᱞᱟᱭᱤᱱ ᱠᱚ ᱟᱠᱷᱨᱤᱧ ᱜᱤᱰᱤ ᱠᱟᱫᱟ ᱫᱚᱢᱮ ᱠᱚ ᱦᱟ ᱛᱟᱣ ᱠᱮᱫᱟ᱾
ᱚ ᱟᱪᱪᱷᱟ ᱡᱷᱚ ᱚ ᱵᱟᱵᱟᱨᱮ ᱡᱷᱚᱞᱟ ᱨᱮᱦᱚᱸ ᱵᱟᱭ ᱜᱟᱱᱚᱜ ᱛᱮ?
ᱡᱷᱚᱞᱟ ᱨᱮᱫᱚ ᱵᱟᱝ ᱟᱱᱮ ᱴᱨᱟᱠ ᱜᱟᱹᱰᱤ ᱠᱚ ᱟᱹᱜᱩ ᱠᱮᱫ ᱛᱮᱠᱚ ᱞᱟᱫᱮ ᱤᱫᱤ ᱠᱮᱫᱟ᱾
ᱢᱟᱥᱮ ᱚᱱᱟ ᱫᱚ ᱵᱟᱝ ᱩᱞᱴᱟᱹᱣ ᱞᱮᱱᱟ ᱚᱱᱟ ᱜᱟᱹᱰᱤ?
ᱩᱞᱴᱟᱹᱣ ᱫᱚ ᱵᱟᱝ ᱩᱞᱴᱟᱹᱣ ᱞᱮᱱᱟ ᱚᱱᱟ ᱴᱟᱭᱟᱨ ᱛᱮᱫ ᱚᱱᱟ ᱚᱴᱮᱡ ᱞᱮᱱᱟ᱾
ᱚᱝᱠᱟ ᱛᱮᱜᱮ ᱠᱚ ᱤᱫᱤ ᱠᱮᱫᱟ?
ᱚᱝᱠᱟ ᱛᱮᱜᱮ ᱠᱚ ᱤᱫᱤ ᱠᱮᱫᱟ ᱫᱚᱢᱮ ᱠᱚ ᱪᱟᱹᱞᱩ ᱠᱮᱫᱟ ᱟᱫᱚ᱾
ᱢᱟᱥᱮ ᱵᱟᱝ ᱵᱟᱝ ᱵᱟᱝ ᱟᱯᱮ ᱟᱯᱮ ᱥᱮᱫ ᱨᱮᱱ ᱛᱚ ᱫᱚᱢᱮ ᱦᱚᱲ ᱠᱚ ᱤᱭᱟᱹ ᱜᱮ ᱠᱮᱴᱮᱡ ᱜᱮᱭᱟ᱾
ᱦᱳᱭ ᱠᱮᱴᱮᱡ ᱫᱚ ᱫᱚᱢᱮ ᱠᱚ ᱠᱮᱴᱮᱡ ᱜᱮᱭᱟ ᱟᱨ ᱠᱟᱹᱴᱤᱡ ᱠᱚ ᱵᱷᱟᱜᱤ ᱜᱮᱛᱟᱞᱮᱭᱟ ᱛᱚ ᱚᱱᱟ ᱛᱮᱜᱮ ᱟᱨᱠᱤ᱾